ᱦᱮᱸ ᱠᱟᱹᱴᱤᱡ ᱠᱟᱴᱟᱣ ᱧᱟᱢᱚᱜ ᱠᱟᱱᱟ ᱾ ᱦᱮᱸ ᱜᱚᱢᱠᱮ ᱡᱚᱦᱟᱨ ᱜᱮ ᱞᱟᱹᱭᱫᱟᱹᱧ ᱠᱟᱹᱴᱤᱡ ᱦᱮᱸ ᱡᱚᱦᱟᱨ ᱜᱮ ᱜᱚᱢᱠᱮ ᱾
ᱟᱪᱪᱷᱟ ᱤᱧᱟᱹᱜ ᱢᱟ ᱱᱮᱴᱣᱟᱨᱠ ᱯᱩᱨᱟᱹ ᱾ ᱢᱮᱱᱫᱟᱹᱧ ᱤᱧᱟᱹᱜ ᱫᱚ ᱱᱮᱴᱳᱣᱟᱨᱠ ᱯᱩᱨᱟᱹ ᱯᱷᱩᱞ ᱜᱮ ᱢᱮᱱᱟᱜ-ᱟ ᱯᱩᱨᱟᱹ ᱾
ᱟᱪᱪᱷᱟ ᱾ ᱮᱱᱦᱚᱸ ᱛᱟᱦᱞᱮ ᱚᱠᱟᱴᱷᱮᱡ ᱰᱤᱥᱴᱟᱵᱽ ᱫᱟᱭ ᱦᱮᱸ ᱠᱟᱴᱟᱣ ᱠᱟᱴᱟᱣ ᱚᱱᱠᱟ ᱟᱸᱡᱚᱢ ᱜᱚᱫᱚᱜ ᱠᱟᱱ ᱛᱟᱢᱟ᱾
ᱟᱪᱪᱷᱟ ᱦᱮᱸ ᱟᱢᱟᱜ ᱨᱚᱲ ᱟᱸᱡᱚᱢ ᱢᱮᱫ ᱜᱤᱭᱟᱹᱧ ᱾
ᱟᱪᱪᱷᱟ ᱟᱪᱪᱷᱟ ᱾
ᱮᱱᱟᱝ ᱪᱮᱫ ᱮᱢ ᱞᱟᱹᱭᱮᱫ ᱛᱟᱦᱮᱸ ᱜᱚᱝᱠᱮ?
ᱟᱪᱪᱷᱟ ᱮᱱᱟᱱ ᱫᱚ ᱱᱚᱜᱼᱚ ᱱᱚᱝᱠᱟ ᱡᱩᱫᱤᱭᱚ ᱩᱰᱳᱠ ᱠᱚ ᱪᱟᱣᱞᱮ ᱠᱚ ᱴᱷᱤᱠ ᱴᱷᱟᱠ ᱵᱟᱝ ᱦᱩᱭᱩᱜ ᱛᱟᱵᱚᱱᱟ ᱚᱱᱠᱟ ᱵᱟᱨᱦᱮ ᱠᱟᱹᱢᱤ ᱪᱟᱞᱟᱣ ᱠᱟᱛᱮ ᱠᱟᱹᱣᱰᱤ ᱟᱨᱡᱟᱣ ᱦᱩᱭᱩᱜ ᱛᱟᱵᱚᱱᱟ᱾ ᱛᱚᱵᱮᱭᱱᱤᱡ ᱱᱟᱦᱟᱜ ᱦᱳᱲᱩ ᱪᱟᱣᱞᱮ ᱠᱚ ᱠᱤᱨᱤᱧ ᱠᱟᱛᱮᱜ ᱵᱚᱱ ᱡᱚᱢ ᱫᱟᱲᱮᱭᱟᱜᱼᱟ ᱵᱟᱠᱷᱟᱡ ᱫᱚ ᱦᱚᱜᱼᱚᱭ᱾ ᱱᱮᱛᱟᱨ ᱡᱟᱦᱟᱸ ᱞᱮᱠᱟ ᱫᱟᱜ ᱨᱮᱱᱟᱜ ᱚᱵᱚᱥᱛᱷᱟ ᱧᱮᱞᱚᱜᱚᱜ ᱠᱟᱱᱟ᱾ ᱦᱮᱸ ᱫᱤᱱ ᱫᱤᱱ ᱛᱮ ᱞᱟᱦᱟ ᱛᱮ ᱦᱩᱰᱤᱧ ᱢᱤᱫ ᱦᱩᱰᱤᱧ ᱠᱷᱚᱱᱟᱜ ᱡᱟᱦᱟᱸ ᱞᱮᱠᱟᱧ ᱧᱮᱞ ᱟᱹᱜᱩ ᱟᱠᱟᱫᱼᱟ ᱡᱮ ᱚᱱᱠᱟ ᱴᱷᱤᱠ ᱴᱷᱟᱠ ᱜᱮᱭᱟ ᱴᱟᱭᱤᱢ ᱢᱚᱛᱚᱭ ᱫᱟᱜ ᱟᱠᱟᱫᱟ ᱦᱩᱲᱩ ᱪᱟᱣᱞᱮ ᱠᱚ ᱦᱩᱭ ᱟᱠᱟᱱᱟ ᱾ ᱟᱨ ᱱᱮᱛᱟᱨ ᱫᱚ ᱦᱚᱜᱼᱚᱭ ᱴᱟᱭᱤᱢ ᱨᱮ ᱵᱟᱭ ᱫᱟᱜ ᱫᱟ᱾ ᱫᱟᱜ ᱮᱫ ᱨᱮ ᱦᱚᱭ ᱚᱱᱠᱟ ᱦᱚᱜ ᱦᱳᱲᱳ ᱨᱚᱦᱚᱭ ᱥᱮ ᱠᱷᱮᱛ ᱠᱚ ᱥᱤ ᱞᱚᱥᱚᱫ ᱵᱟᱝ ᱜᱟᱱᱚᱜ ᱠᱟᱱᱟ ᱦᱮᱸ ᱾ ᱩᱱ ᱠᱚ ᱮᱴᱠᱮᱴᱚᱬᱮ ᱧᱮᱞᱚᱜᱚᱜ ᱠᱟᱱᱟ ᱾
ᱟᱪᱪᱷᱟ ᱾ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱱᱟᱜ ᱾ ᱟᱨ ᱡᱚᱫᱤ ᱟᱯᱮ ᱥᱮᱫ ᱱᱚᱝᱠᱟ ᱪᱟᱥ ᱠᱚ ᱵᱟᱝ ᱦᱩᱭᱳᱭ ᱞᱮᱱᱟ ᱾ ᱪᱮᱫ ᱦᱚᱸ ᱵᱟᱝ ᱦᱩᱭᱳᱭ ᱞᱮᱱᱟ ᱾ ᱮ ᱡᱟᱦᱟᱱᱟᱜ ᱦᱚᱛᱮᱡ ᱛᱮᱜᱮ ᱟᱫᱚ ᱩᱱᱫᱚ ᱪᱮᱫ ᱯᱮ ᱠᱟᱹᱢᱤᱭᱟ ᱟᱫᱚ?
ᱟᱫᱚ ᱩᱱ ᱫᱚ ᱦᱚᱸᱜᱼᱚᱭ ᱡᱟᱦᱟᱸᱭ ᱫᱚ ᱚᱝᱠᱟ ᱵᱟᱭᱨᱮ ᱠᱟᱹᱢᱤ ᱠᱚ ᱵᱟᱝ ᱠᱚ ᱪᱟᱞᱟᱜᱼᱟ ᱦᱮᱸ ᱾ ᱩᱱᱠᱩ ᱫᱚ ᱱᱷᱟᱜ ᱟᱛᱳ ᱚᱲᱟᱜ ᱠᱚᱨᱮ ᱱᱟᱜ ᱠᱚ ᱠᱟᱹᱢᱤ ᱵᱟᱲᱟᱭᱟ᱾ ᱡᱟᱦᱟᱸᱭ ᱚᱱᱠᱟ ᱚᱲᱟᱜ ᱠᱚᱠᱚ ᱧᱟᱢ ᱟᱠᱟᱱ ᱩᱱᱠᱩ ᱴᱷᱮᱱ ᱞᱮᱵᱟᱨ ᱠᱟᱹᱢᱤ᱾ ᱥᱮ ᱚᱱᱠᱟ ᱢᱤᱥᱛᱨᱤ ᱠᱟᱹᱢᱤ᱾ ᱟᱨ ᱡᱟᱦᱟᱸᱭ ᱠᱚ ᱵᱟᱦᱨᱮ ᱠᱟᱹᱢᱤ ᱠᱚ ᱪᱟᱞᱟᱣ ᱫᱟᱲᱮᱭᱟᱜᱼᱟ ᱩᱱᱠᱩ ᱫᱚ ᱟᱭᱢᱟ ᱞᱮᱠᱟᱱ ᱠᱟᱹᱢᱤ ᱨᱮ ᱠᱚ ᱪᱟᱞᱟᱜᱼᱟ ᱟᱭᱢᱟ ᱨᱚᱠᱚᱢ ᱚᱱᱠᱟ ᱠᱳᱢᱯᱟᱱᱤ ᱠᱚᱨᱮ ᱠᱚ ᱠᱟᱹᱢᱤᱭᱟ ᱚᱱᱠᱟ ᱜᱮᱠᱚ ᱟᱨᱡᱟᱣᱟ ᱟᱨ ᱟᱞᱮ ᱥᱩᱨ ᱨᱮ ᱱᱟᱹᱭ ᱢᱮᱱᱟᱜᱼᱟ ᱛᱚ ᱚᱱᱟ ᱱᱟᱦᱟᱜ ᱵᱟᱹᱞᱤ ᱜᱟᱹᱰᱤ ᱠᱚᱫᱚ ᱫᱤᱱᱟᱹᱢ ᱜᱮ ᱪᱟᱞᱟᱜᱼᱟ᱾ ᱚᱱᱟ ᱵᱟᱹᱞᱤ ᱠᱚ ᱞᱳᱰᱟ, ᱦᱮᱸ ᱫᱟᱢᱟ ᱦᱚᱜᱼᱚ ᱱᱚᱣᱟ ᱠᱚᱜᱮ ᱠᱟᱹᱢᱤ ᱫᱚ ᱟᱞᱮ ᱥᱮᱫ ᱫᱚ ᱢᱮᱱᱟᱜᱼᱟ ᱚᱱᱟ ᱠᱚ ᱾ ᱵᱟᱫ ᱠᱟᱛᱮᱜ ᱫᱚ ᱟᱨ ᱪᱮᱫ?
ᱟᱪᱪᱷᱟ᱾ ᱟᱞᱮ ᱥᱮᱫ ᱫᱚ ᱱᱟᱦᱟᱜ ᱡᱩᱫᱤᱢ ᱞᱟᱹᱭᱟ ᱡᱩᱫᱤ ᱪᱟᱥ ᱠᱚ ᱵᱟᱝ ᱦᱩᱭᱩᱜᱼᱟ᱾ ᱟᱞᱮ ᱥᱮᱫ ᱫᱚ ᱱᱤᱛ ᱱᱤᱛᱚᱜ ᱫᱚ ᱟᱹᱰᱤ ᱜᱟᱱ ᱚᱱᱠᱟᱱ ᱠᱟᱨᱠᱷᱟᱱᱟ ᱠᱚ ᱮ ᱪᱟᱹᱞᱩᱣ ᱠᱟᱫᱟ ᱠᱚ ᱵᱮᱱᱟᱣ ᱠᱟᱫᱟ ᱠᱚ᱾ ᱦᱮᱸᱥᱮ ᱡᱩᱫᱤ ᱢᱤᱫ ᱥᱮᱨᱢᱟ ᱪᱟᱥ ᱠᱚ ᱵᱟᱝ ᱦᱩᱭᱩᱜ ᱨᱮᱦᱚᱸ ᱟᱫᱚ ᱚᱱᱟ ᱠᱟᱨᱠᱷᱟᱱᱟ ᱠᱷᱚᱱ ᱜᱮ ᱠᱟᱹᱣᱰᱤ ᱟᱨᱡᱟᱣ ᱫᱟᱲᱮᱭᱟᱜ ᱟᱢ᱾ ᱟᱨ ᱱᱤᱛᱚᱜ ᱫᱚ ᱚᱱᱟ ᱡᱟᱦᱟᱸ ᱥᱩᱨ ᱠᱚᱨᱮᱱ ᱦᱚᱲ ᱩᱱᱠᱩ ᱫᱚ ᱯᱨᱚᱛᱮᱠᱴᱤ ᱜᱷᱟᱸᱨᱚᱧᱡᱽ ᱨᱮᱱ ᱢᱤᱫ ᱦᱚᱲ ᱠᱟᱛᱮᱜ ᱫᱚ ᱚᱱᱟ ᱠᱟᱹᱢᱤ ᱨᱮᱠᱚ ᱦᱟᱛᱟᱣ ᱟᱠᱟᱫ ᱦᱮᱸᱥᱮ ᱞᱟᱦᱟᱛᱮ ᱥᱩᱨ ᱨᱮᱱ ᱦᱚᱲ ᱜᱮ ᱠᱚ ᱫᱟᱣ ᱠᱚ ᱮᱢ ᱠᱟᱜ ᱠᱚᱣᱟ ᱚᱱᱟᱨᱮ᱾ ᱦᱮᱸᱥᱮ ᱚᱱᱟ ᱢᱤᱫᱴᱮᱱ ᱟᱹᱰᱤᱜᱮ ᱥᱩᱵᱤᱫᱷᱟᱣ ᱠᱟᱱᱟ᱾ ᱟᱨ ᱠᱟᱹᱣᱰᱤ ᱠᱚᱦᱚᱸ ᱵᱷᱟᱞᱮ ᱜᱮ ᱧᱟᱢᱚᱜᱼᱟ ᱚᱱᱟᱨᱮ ᱠᱟᱹᱢᱤ ᱠᱟᱛᱮ᱾
ᱦᱮᱸ ᱾
ᱪᱮᱜ ᱮᱢ ᱞᱟᱹᱭ ᱮᱫ ᱛᱟᱦᱮᱸᱫ?
ᱦᱮᱸ ᱚᱱᱟᱜᱤᱧ ᱞᱟᱹᱭᱫᱟ ᱱᱮᱛᱟᱨ ᱫᱚ ᱱᱟᱦᱟᱜ ᱮ ᱡᱟᱦᱟᱸ ᱞᱮᱠᱟ ᱟᱸᱡᱚᱢᱚᱜ ᱠᱟᱱᱟ ᱡᱮ ᱞᱟᱹᱭ ᱫᱟᱠᱚ ᱪᱮᱫ ᱱᱚᱝᱠᱟ ᱡᱟᱹᱥᱛᱤ ᱡᱟᱦᱟᱸ ᱞᱮᱠᱟᱢ ᱞᱟᱹᱭ ᱠᱮᱫᱟ ᱠᱟᱨᱠᱷᱚᱟᱱᱟ ᱠᱚ ᱱᱚᱠᱟ ᱠᱚᱞ ᱠᱟᱨᱠᱷᱟᱱᱟ ᱠᱚ ᱵᱮᱱᱟᱣ ᱠᱷᱟᱹᱛᱤᱨ ᱜᱮ ᱞᱟᱹᱭ ᱫᱟᱠᱚ ᱥᱮᱪᱮᱫ ᱱᱮᱛᱟᱨ ᱫᱚ ᱚᱱᱠᱟ ᱴᱷᱤᱠ ᱢᱚᱛᱚ ᱪᱮᱫ ᱜᱮ ᱵᱟᱝ ᱦᱩᱭᱩᱜ ᱠᱟᱱᱟ᱾ ᱴᱟᱹᱤᱢ ᱨᱮ ᱪᱟᱥ, ᱫᱟᱜ, ᱦᱮᱸ ᱾ ᱱᱚᱜᱼᱚ ᱱᱚᱝᱠᱟᱧ ᱟᱸᱡᱚᱢ ᱵᱟᱲᱟᱣ ᱟᱠᱟᱫ ᱠᱚᱣᱟ ᱟᱨ ᱪᱮᱫ ᱾
ᱥᱟᱹᱨᱤ ᱜᱮᱭᱟ ᱱᱚᱣᱟ ᱠᱟᱛᱷᱟ ᱫᱚ ᱮᱠᱟᱞ ᱜᱮ ᱥᱟᱹᱨᱤ ᱜᱮᱭᱟ ᱦᱮᱸ ᱥᱮ ᱾
ᱦᱮᱸ ᱾
ᱟᱨ ᱛᱟᱦᱚᱞᱮ ᱟᱯᱮ ᱥᱮᱫ ᱱᱚᱝᱠᱟ ᱼᱼ ᱠᱟᱹᱢᱤ ᱢᱟ ᱚᱱᱟ ᱠᱚᱢ ᱞᱟᱹᱭ ᱠᱮᱜᱼᱟ ᱾
ᱦᱮᱸ ᱾
ᱟᱨ ᱥᱟᱶᱛᱮ ᱟᱯᱮ ᱥᱮᱫ ᱱᱤᱛᱚᱜ ᱮᱸᱼᱼ ᱚᱲᱟᱜ ᱠᱚ ᱞᱟᱦᱟᱛᱮ ᱡᱮᱢᱚᱱ ᱼᱼ ᱴᱟᱹᱞᱤ ᱚᱲᱟᱜ ᱛᱟᱦᱮᱸ ᱠᱟᱱᱟ ᱵᱩᱥᱩᱵ ᱚᱲᱟᱜ ᱱᱤᱛᱚᱜ ᱫᱚ ᱪᱮᱫ ᱚᱲᱟᱜ ᱠᱚ ᱢᱮᱱᱟᱜᱼᱟ ᱟᱯᱮ ᱥᱮᱫ ᱨᱮ? ᱡᱟᱹᱥᱛᱤ?
ᱱᱤᱛᱚᱜ ᱫᱚ ᱱᱚᱜᱼᱚᱭ ᱼᱼ ᱡᱟᱹᱥᱛᱤ ᱠᱟᱭᱛᱮ ᱵᱮ ᱠᱚ ᱼᱼ ᱮᱰᱵᱮᱥᱴᱟᱨ ᱚᱲᱟᱜ ᱦᱮᱸ ᱮᱰᱵᱮᱥᱴᱟᱨ ᱡᱟᱦᱟᱸ ᱼᱼ ᱞᱟᱜᱟᱣᱟ ᱪᱮᱛᱟᱱ ᱨᱮ ᱟᱨ ᱚᱱᱟ ᱴᱟᱹᱞᱤ ᱵᱚᱫᱚᱞ ᱛᱮ ᱾ ᱱᱮᱛᱟᱨ ᱫᱚ ᱱᱚᱜᱼᱚᱭ ᱥᱚᱨᱠᱟᱨ ᱠᱷᱚᱡ ᱚᱲᱟᱜ ᱠᱚ ᱧᱟᱢᱚᱜ ᱠᱟᱱᱟ ᱛᱚ ᱾ ᱦᱮᱸ ᱚᱱᱟ ᱠᱚ ᱼᱼ ᱜᱮ ᱡᱟᱹᱥᱛᱤ ᱠᱟᱭ ᱛᱮ ᱫᱚ ᱧᱮᱞᱚᱜ ᱠᱟᱱᱟ ᱢᱮᱱᱠᱷᱟᱱ ᱼᱼ ᱡᱟᱦᱟᱸ ᱞᱮᱠᱟ ᱤᱧᱤᱧ ᱟᱸᱡᱚᱢ ᱟᱠᱟᱫᱼᱟ ᱥᱮ ᱚᱱᱠᱟ ᱼᱼ ᱢᱚᱪᱟ ᱠᱟᱛᱷᱟ ᱛᱤᱧ ᱟᱸᱡᱚᱢ ᱟᱠᱟᱫ ᱫᱚ ᱥᱟᱹᱨᱤ ᱥᱮ ᱵᱟᱝ ᱚᱱᱟ ᱫᱚ ᱼᱼ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ ᱛᱚ ᱞᱟᱹᱭ ᱟᱠᱚ ᱡᱮ ᱡᱟᱦᱟᱸ ᱥᱚᱨᱠᱟᱨ ᱼᱼ ᱧᱟᱢᱚᱜᱼᱟ ᱚᱲᱟᱜ ᱚᱱᱟ ᱫᱚ ᱱᱟᱦᱟᱜ ᱱᱚᱜᱼᱚᱭ ᱼᱼ ᱢᱟᱱᱮ ᱰᱷᱟᱹᱞᱟᱹᱭ ᱫᱟᱲᱮᱭᱟᱜ ᱟᱢ ᱟᱨ ᱪᱮᱫ ᱦᱮᱸ ᱚᱱᱠᱟ ᱞᱮᱠᱟ ᱼᱼ ᱠᱟᱹᱣᱰᱤ ᱠᱳᱞᱟᱭ ᱢᱮᱱᱠᱷᱟᱱ ᱼᱼ ᱡᱟᱦᱟᱸ ᱫᱚ ᱠᱚ ᱞᱟᱹᱭ ᱡᱮ ᱚᱱᱟ ᱦᱚᱸ ᱡᱟᱦᱟᱸ ᱠᱩᱞ ᱟᱠᱚ ᱚᱱᱟ ᱦᱟᱹᱱᱤ ᱱᱩᱭ ᱦᱟᱛᱟᱣ ᱼᱼ ᱛᱮᱜᱮ ᱥᱮ ᱠᱷᱚᱭ ᱛᱮᱜᱮ ᱠᱚ ᱪᱟᱵᱟ ᱢᱮᱭᱟ ᱟᱫᱚ ᱚᱱᱟ ᱠᱷᱟᱹᱛᱤᱨ ᱛᱮ ᱱᱟᱜᱼᱚᱭ ᱼᱼ ᱡᱟᱦᱟ ᱪᱟᱥ ᱵᱟᱝ ᱠᱟᱛᱮᱫ ᱫᱚ ᱚᱱᱟ ᱼᱼ ᱮᱰᱵᱮᱥᱴᱟᱨ ᱥᱮ ᱚᱱᱟ ᱠᱚᱨᱠᱚᱴ ᱠᱚᱦᱚ ᱠᱚ ᱼᱼ ᱞᱟᱜᱟᱣ ᱫᱟ ᱟᱨ ᱚᱱᱠᱟᱱᱟᱜ ᱚᱲᱟᱜ ᱜᱮ ᱟᱞᱮ ᱥᱮᱱ ᱫᱚ ᱡᱟᱹᱥᱛᱤ ᱧᱮᱞᱚᱜ ᱠᱟᱱᱟ ᱱᱮᱛᱟᱨ ᱫᱚ ᱾ ᱟᱨ ᱚᱱᱟ ᱠᱟᱭᱛᱮ ᱵᱟᱝ ᱧᱮᱞᱚᱜ ᱠᱟᱱᱟ ᱴᱟᱹᱞᱤ ᱚᱲᱟᱜ ᱞᱟᱹᱭ ᱟᱠᱚ ᱪᱮ ᱱᱚᱜᱼᱚᱭ ᱼᱼ ᱚᱱᱠᱟᱭ ᱡᱚᱨ ᱚᱱᱠᱟ ᱟᱨᱮᱞ ᱞᱮᱠᱷᱟᱱᱮ ᱨᱟᱹᱯᱩᱫᱚᱜᱼᱟ ᱦᱮᱸ ᱾ ᱚᱱᱟ ᱵᱩᱥᱩᱵ ᱚᱲᱟᱜ ᱢᱟ ᱱᱮᱛᱟᱨ ᱫᱚ ᱵᱟᱝ ᱞᱮᱠᱟ ᱜᱮ ᱪᱮᱫᱟᱜ ᱵᱟᱝᱢᱟ ᱦᱩᱲᱳ ᱼᱼ ᱜᱮ ᱵᱟᱝ ᱪᱟᱥ ᱵᱟᱝ ᱦᱩᱭᱩᱜ ᱠᱟᱱ ᱛᱟᱵᱚᱱᱟ ᱵᱷᱟᱜᱮ ᱞᱮᱠᱟ ᱫᱚ ᱚᱠᱟ ᱠᱷᱚᱱ ᱵᱩᱥᱩᱵ ᱚᱲᱟᱜ ᱫᱚᱵᱚᱱ ᱧᱮᱞ ᱧᱟᱢᱟ ᱾ ᱦᱮᱸ ᱮᱱᱠᱷᱟᱱ ᱫᱚ ᱟᱵᱚ ᱫᱚ ᱵᱩᱥᱩᱵ ᱚᱲᱟᱜ ᱜᱮ ᱵᱷᱟᱜᱮ ᱵᱩᱡᱷᱩᱜᱼᱟ ᱚᱱᱠᱟ ᱼᱼ ᱩᱫᱽᱜᱟᱹᱨ ᱫᱤᱱ ᱦᱚᱸ ᱵᱩᱥᱩᱵ ᱚᱲᱟᱜ ᱨᱮᱫᱚ ᱨᱮᱭᱟᱲ ᱜᱮ ᱵᱩᱡᱷᱟᱹᱜᱼᱟ ᱦᱮᱸ ᱾ ᱟᱨ ᱱᱚᱝᱠᱟ ᱯᱟᱠᱟ ᱚᱲᱟᱜ ᱠᱚᱨᱮ ᱫᱚ ᱢᱤᱫ ᱛᱟᱞᱟ ᱫᱚ ᱡᱟᱦᱟᱸ ᱫᱚ ᱚᱱᱟ ᱠᱚᱫᱚ ᱼᱼ ᱫᱚᱢᱮ ᱜᱮ ᱜᱚᱨᱚᱢ ᱵᱩᱡᱷᱟᱹᱜᱼᱟ ᱚᱱᱠᱟ ᱥᱤᱛᱩᱝ ᱫᱤᱱ ᱫᱚ ᱾ ᱵᱟᱢ ᱛᱟᱦᱮᱸ ᱫᱟᱲᱮᱭᱟᱜᱼᱟ ᱚᱸᱰᱮ ᱫᱚ ᱾
ᱥᱟᱹᱨᱤᱜᱮ ᱟᱹᱰᱤ ᱡᱚᱛᱷᱟᱛ ᱠᱟᱛᱷᱟᱢ ᱞᱟᱹᱭ ᱟᱠᱟᱫᱟ ᱱᱟᱜ ᱾ ᱟᱫᱚ ᱡᱚᱛᱚ ᱜᱮ ᱥᱟᱹᱨᱤ ᱠᱟᱛᱷᱟ ᱜᱮᱢ ᱞᱟᱹᱭ ᱠᱮᱫᱟ ᱟᱫᱚᱼᱼ ᱟᱞᱮ ᱞᱟᱦᱟ ᱛᱮ ᱴᱟᱹᱞᱤ ᱚᱲᱟᱜ ᱛᱟᱦᱮᱱ ᱛᱟᱦᱮᱸᱜ ᱼᱼ ᱴᱟᱹᱞᱤ ᱚᱲᱟᱜ ᱢᱤᱫᱴᱮᱱ ᱵᱟᱨᱭᱟᱧ ᱧᱮᱞ ᱫᱤᱥᱟᱹᱭᱮᱫᱟ ᱛᱟᱨᱯᱚᱨᱮᱧ ᱼᱼ ᱵᱟᱹᱭ ᱵᱟᱹᱭ ᱛᱮ ᱚᱱᱟ ᱪᱟᱵᱟᱭᱮᱱᱟ ᱵᱩᱥᱩᱵᱽ ᱚᱲᱟᱜ ᱾ ᱵᱩᱥᱩᱵᱽ ᱚᱲᱟᱜ ᱦᱚᱸ ᱛᱟᱦᱮᱸ ᱠᱟᱱᱟ ᱴᱟᱹᱞᱤ ᱚᱲᱟᱜ ᱦᱚᱸ ᱛᱟᱦᱮᱸ ᱠᱟᱱᱟ ᱟᱫᱚ ᱴᱟᱹᱺᱞᱤ ᱚᱲᱟᱜ ᱫᱚ ᱼᱼ ᱠᱟᱹᱴᱤᱡ ᱞᱟᱦᱟ ᱧᱚᱜ ᱛᱮ ᱪᱟᱵᱟᱭᱮᱱᱟ ᱾ ᱛᱟᱨᱯᱚᱨᱮ ᱵᱩᱥᱩᱵᱽ ᱚᱲᱟᱜ, ᱵᱩᱥᱩᱵᱽ ᱚᱲᱟᱜ ᱦᱚᱸ ᱵᱟᱹᱭ ᱵᱟᱹᱭ ᱛᱮ ᱵᱟᱹᱭ ᱵᱟᱹᱭ ᱛᱮ ᱼᱼ ᱪᱟᱵᱟ ᱤᱫᱤᱭᱮᱱᱟ ᱛᱟᱨᱯᱚᱨᱮ ᱴᱤᱝ ᱚᱲᱟᱜ ᱠᱚ ᱵᱮᱱᱟᱣᱮᱫ ᱛᱟᱦᱮᱸᱫ ᱾ ᱴᱤᱝ ᱦᱚ ᱟᱫᱚ ᱴᱤᱝ ᱟᱨ ᱚᱱᱟ ᱥᱟᱶᱛᱮ ᱟᱨᱚ ᱮᱰᱵᱷᱮᱥᱴᱟᱨ ᱦᱚᱸ ᱦᱮᱡ ᱮᱱᱟ ᱾ ᱟᱫᱚ ᱴᱤᱝ ᱫᱚ ᱱᱟᱦᱟᱜ ᱥᱤᱛᱩᱝ ᱫᱤᱱ ᱫᱚᱢᱮ ᱞᱚᱞᱚᱜᱼᱟ ᱛᱚ ᱚᱱᱟ ᱠᱷᱟᱹᱛᱤᱨ ᱮᱰᱵᱷᱮᱥᱴᱟᱨ ᱫᱚ ᱱᱟᱦᱟᱜ ᱼᱼ ᱴᱤᱝ ᱦᱤᱥᱟᱹᱵ ᱫᱚ ᱡᱟᱱᱤᱡ ᱠᱚᱢ ᱜᱮ ᱞᱚᱞᱚ ᱟᱹᱭᱠᱟᱹᱜᱼᱟ ᱾ ᱛᱟᱨᱯᱚᱨᱮ ᱴᱤᱝ ᱨᱮᱱᱟᱜ ᱛᱟᱨᱯᱚᱨᱮ ᱮᱰᱢᱤᱥᱴᱟᱨ ᱨᱮᱱᱟᱜ ᱛᱟᱨᱯᱚᱨᱮ ᱱᱮᱛᱟᱨ ᱫᱚ ᱰᱷᱟᱹᱞᱟᱹᱭ ᱫᱟᱠᱚ ᱱᱮᱛᱟᱱ ᱫᱚ ᱦᱚᱲ ᱠᱚ ᱟᱫᱚ ᱮ ᱚᱲᱟᱜ ᱥᱚᱨᱠᱟᱨ ᱠᱷᱚᱱ ᱦᱚᱸᱠᱚ ᱧᱟᱢ ᱮᱫᱟ
ᱦᱮᱸ ᱦᱮᱸ
ᱜᱚᱲᱚ ᱥᱚᱯᱚᱦᱚᱫ ᱟᱫᱚ ᱚᱱᱟ ᱚᱱᱟ ᱛᱮᱜᱮ ᱢᱮᱱ ᱫᱟᱠᱚ ᱚᱲᱟᱜ ᱢᱟ ᱢᱤᱫ ᱫᱷᱟᱣ ᱜᱮᱢ ᱵᱮᱱᱟᱣᱟ ᱟᱫᱚ ᱱᱟᱯᱟᱭ ᱡᱩᱛ ᱠᱚ ᱵᱮᱱᱟᱣ ᱠᱟᱫ ᱠᱟᱱᱟ ᱢᱤᱫ ᱫᱷᱟᱣ ᱨᱮᱜᱮ ᱱᱚᱣᱟ ᱠᱚ ᱢᱟ ᱦᱩᱭᱱᱟ ᱛᱟᱨᱯᱚᱨᱮ ᱵᱩᱥᱩᱵ ᱚᱲᱟᱜ ᱡᱩᱫᱤᱢ ᱞᱟᱹᱭᱟ ᱱᱚᱣᱟ ᱢᱟᱱᱮ ᱟᱵᱚ ᱪᱟᱥᱵᱟᱥ ᱫᱟᱵᱚᱱ ᱴᱮᱠᱴᱚᱨ ᱠᱚᱛᱮ ᱟᱨ ᱜᱟᱹᱭ ᱰᱟᱹᱝᱨᱤ ᱱᱟᱦᱮᱞ ᱛᱮᱫᱚ ᱟᱫᱚ ᱵᱟᱵᱚᱱ ᱥᱤᱭ ᱮᱫᱟ ᱛᱟᱦᱚᱞᱮ ᱵᱩᱥᱩᱵ ᱫᱚᱵᱚᱱ ᱫᱚᱦᱚᱭ ᱛᱟᱦᱮᱸᱜ ᱦᱚᱭᱛᱚ ᱜᱟᱹᱭ ᱰᱟᱹᱝᱨᱤ ᱞᱟᱹᱜᱤᱫ ᱟᱨ ᱵᱟᱠᱷᱟᱱ ᱚᱲᱟᱜ ᱫᱟᱵᱽ
ᱫᱟᱵ ᱵᱷᱟᱜᱤ ᱦᱮᱸᱻᱦᱮᱸᱻ
ᱟᱫᱚ ᱱᱚᱰᱮ ᱦᱟᱸᱜ ᱜᱟᱹᱭ ᱰᱟᱹᱝᱨᱤ ᱛᱮ ᱵᱟᱵᱚᱱ ᱥᱤ ᱫᱟ ᱴᱨᱟᱠᱴᱚᱨ ᱛᱮᱵᱚᱱ ᱥᱤᱭᱮᱫ ᱫᱟ ᱛᱟᱨᱯᱚᱨᱮ ᱵᱚᱱ ᱪᱤᱠᱟᱹᱭ ᱫᱟ ᱜᱟᱹᱭ ᱰᱟᱹᱝᱨᱤ ᱫᱚ ᱟᱫᱚ ᱵᱟᱵᱚᱱ ᱥᱤ ᱮ ᱛᱮ ᱵᱟᱝ ᱠᱚ ᱫᱚᱦᱚᱭᱮᱫ ᱠᱚᱣᱟ ᱠᱤᱪᱷᱩ ᱠᱤᱪᱷᱩ ᱦᱚᱲ ᱫᱚ ᱛᱟᱨᱯᱚᱨᱮ ᱢᱮᱥᱤᱱ ᱦᱮᱡ ᱮᱱᱟ ᱦᱩᱲᱩ ᱦᱚᱸ ᱫᱟᱞ ᱠᱮᱫᱟ ᱠᱚ ᱢᱮᱥᱤᱱ ᱛᱮ
ᱦᱮᱸ
ᱫᱟᱞ ᱠᱮᱫᱟ ᱠᱚ ᱴᱷᱤᱠ ᱜᱮᱭᱟ ᱢᱮᱱᱠᱷᱟᱱ ᱮᱛᱚ ᱱᱮᱛᱟᱨ ᱫᱚ ᱢᱮᱥᱤᱱ ᱛᱮ ᱦᱩᱲᱩ ᱫᱟᱞᱚᱜ ᱠᱟᱱᱟ ᱠᱩᱫᱚ ᱵᱩᱥᱩᱵ ᱜᱮᱛᱚ ᱟᱫᱚ ᱵᱟᱝ ᱛᱟᱦᱮᱱ ᱠᱟᱱᱟ ᱟᱫᱚ ᱵᱩᱥᱩᱵ ᱦᱚᱸ ᱚᱠᱚᱭ ᱞᱟᱹᱜᱤᱫ ᱠᱚ ᱫᱚᱦᱚᱭᱟ ᱰᱟᱹᱝᱨᱤᱭ ᱛᱟᱦᱮᱱᱟ ᱛᱚᱵᱮ ᱛᱚ ᱵᱩᱥᱩᱵ ᱵᱟᱠᱚ ᱫᱚᱦᱚᱭᱮᱫᱟ ᱟᱨ ᱚᱝᱠᱟ ᱠᱟᱛᱮᱜ ᱜᱮ ᱟᱫᱚ ᱚᱲᱟᱜ ᱦᱚᱸ ᱵᱩ ᱼᱼ ᱥᱩᱵ ᱚᱲᱟᱜ ᱫᱚ ᱵᱟᱹᱭ ᱵᱟᱹᱭ ᱛᱮ ᱵᱟᱹᱜᱤ ᱤᱫᱤᱭ ᱫᱟᱠᱚ ᱪᱮᱫᱟᱜ ᱥᱮ ᱵᱩᱥᱩᱵ ᱚᱲᱟᱜ ᱫᱚ ᱥᱮᱨᱢᱟ ᱨᱮ ᱯᱚᱛᱤ ᱥᱮᱨᱢᱟ ᱜᱮ ᱩᱱᱠᱟ ᱯᱟᱞᱴᱟᱣ ᱤᱫᱤ ᱦᱩᱭᱩᱜᱼᱟ ᱵᱩᱥᱩᱵ ᱪᱷᱟᱹᱴᱟᱹᱞᱤ ᱴᱟᱜ ᱢᱮᱱᱟᱜᱼᱟ ᱟᱨ ᱱᱚᱝᱠᱟ ᱮᱱ ᱛᱟᱢᱟ ᱦᱚᱱᱠᱟᱱ ᱟᱹᱰᱤ ᱜᱟᱱ ᱚᱱᱠᱟᱱ ᱦᱩᱰᱤᱧ ᱦᱩᱰᱤᱧ ᱠᱤᱪᱷᱩ ᱠᱟᱨᱚᱱ ᱠᱚ ᱟᱛᱮᱜᱮ ᱟᱫᱚ ᱟ ᱱᱚᱣᱟ ᱟᱫᱚ ᱵᱟᱹᱭ ᱵᱟᱹᱭᱛᱮ ᱪᱟᱵᱟ ᱤᱫᱤᱜ ᱠᱟᱱᱟ ᱦᱟᱯᱮᱱ ᱫᱤᱱ ᱫᱚ ᱟᱨᱚ ᱪᱮᱫ ᱚᱲᱟᱜ ᱪᱚᱝ ᱱᱟᱦᱟᱜ ᱦᱤᱡᱩᱜᱼᱟ ᱱᱚᱣᱟ ᱪᱷᱟᱫᱽ ᱵᱟᱫᱽ ᱠᱟᱛᱮᱜ ᱦᱚᱸ ᱦᱚᱭᱛᱚ ᱩᱰᱟᱹᱜ ᱚᱲᱟᱜ ᱵᱟᱝ ᱫᱚᱠᱚ ᱵᱮᱱᱟᱣᱱᱟ ᱩᱰᱟᱹᱜᱼᱟ ᱚᱲᱟᱜ ᱪᱮᱛᱟᱱ ᱨᱮ
ᱦᱮᱸ ᱦᱩᱭ ᱫᱟᱲᱮᱭᱟᱜᱼᱟ ᱱᱮᱛᱟᱨ ᱡᱟᱦᱟᱸᱞᱮᱠᱟ ᱟᱯᱰᱮᱴ ᱪᱟᱞᱟᱜ ᱠᱟᱱᱟ ᱦᱮᱸ ᱡᱟᱦᱟᱸ ᱠᱚ ᱚᱱᱟ ᱥᱳᱥᱟᱞ ᱢᱤᱰᱤᱭᱟ ᱠᱚᱨᱮ ᱧᱮᱞ ᱫᱟ ᱥᱮ ᱚᱱᱟ ᱡᱚᱛᱚ ᱠᱤᱪᱷᱩᱼᱟ ᱱᱮᱛᱟᱨ ᱛᱚ ᱱᱟᱦᱟᱜ ᱦᱚᱲ ᱦᱚᱸᱛᱚ ᱨᱚᱵᱚᱴ ᱨᱮᱱ ᱠᱚ ᱵᱮᱱᱟᱣᱮᱫ ᱠᱚᱣᱟ ᱞᱟᱹᱭ ᱫᱟᱠᱚ ᱥᱮ ᱪᱮᱫ ᱦᱮᱸ
ᱦᱩᱸ ᱟᱫᱚ ᱱᱟᱦᱟᱜ ᱦᱚᱲ ᱫᱚ ᱟᱫᱚᱢ ᱧᱮᱞ ᱧᱟᱢ ᱠᱩᱣᱟ ᱩᱱᱠᱩ ᱫᱚ ᱦᱚᱲ ᱫᱚ ᱟᱫᱚ ᱵᱟᱠᱚ ᱠᱟᱹᱢᱤᱭᱟ ᱥᱤ ᱦᱚᱸ ᱨᱳᱵᱳᱴ ᱜᱮ ᱥᱤᱭᱟ ᱠᱷᱮᱛ ᱛᱟᱨᱯᱚᱨᱮ ᱟᱹᱜᱩ ᱦᱚᱸ ᱩᱱᱤᱜᱮ ᱟᱹᱜᱩ ᱠᱟᱜᱼᱟ ᱫᱟᱞ ᱦᱚᱸ ᱩᱱᱤᱜᱮ ᱫᱟᱞ ᱠᱟᱜᱼᱟ ᱟᱢ ᱫᱚ ᱜᱤᱛᱤᱡ ᱠᱚ ᱟᱢ ᱥᱩᱫᱷᱟᱹ ᱨᱳᱵᱳᱴ ᱢᱤᱫ ᱴᱮᱱᱮᱢ ᱦᱟᱛᱟᱣ ᱟᱜᱩᱭᱮᱭᱟ ᱵᱟᱡᱟᱨ ᱠᱷᱚᱱ ᱩᱱᱤᱜᱮ ᱡᱷᱚᱛᱚᱭ ᱠᱟ. ᱢᱤᱭᱟ
ᱡᱚᱛᱚ ᱨᱚᱠᱚᱢᱟᱜ ᱤᱥᱤᱱ ᱵᱟᱥᱟᱝ ᱠᱷᱚᱡ ᱦᱩᱸ ᱫᱟ ᱩᱱᱠᱟᱱ ᱡᱟᱦᱟᱱᱟᱜ ᱠᱚ ᱵᱟᱡᱟᱨ ᱠᱚᱦᱚᱸ ᱪᱟᱞᱟᱜ ᱵᱟᱝ ᱦᱩᱭᱩᱜ ᱛᱟᱢᱟ ᱚᱱᱠᱟ ᱞᱮᱠᱟ ᱥᱤᱥᱴᱮᱢ ᱠᱮᱫᱮᱭᱟᱢ ᱟᱨ ᱤᱱᱟᱹᱜᱮ ᱵᱟᱡᱟᱨ ᱪᱟᱞᱟᱜ ᱛᱮ ᱡᱟᱦᱟᱱᱟᱜ ᱟᱱᱟᱡᱽ ᱠᱚᱭ ᱟᱹᱜᱩᱢᱟ ᱡᱟᱦᱟᱸ ᱞᱮᱠᱟ ᱟᱢ ᱚᱱᱟ ᱠᱚᱢ ᱤᱭᱟᱹᱣᱟᱭᱟ ᱟᱨ ᱪᱮᱫ ᱢᱮᱥᱤᱱ ᱨᱮᱛᱚ ᱡᱟᱦᱟᱸ ᱞᱮᱠᱟᱢ ᱥᱤᱥᱴᱮᱢᱟ ᱚᱱᱠᱟ ᱞᱮᱠᱟᱱᱟᱜ ᱜᱮ ᱟᱹᱜᱩᱣᱟᱢᱟᱭ ᱦᱮᱸ
ᱦᱩᱸ
ᱚᱱᱠᱟᱜᱮ ᱡᱟᱹᱥᱛᱤ ᱠᱟᱭᱛᱮ ᱱᱤᱛᱚᱜ ᱫᱚ ᱧᱮᱞᱚᱜ ᱠᱟᱱᱟ
ᱦᱩᱸ ᱵᱟᱹᱭ ᱵᱟᱹᱭ ᱛᱮᱢ ᱧᱮᱞᱟ ᱡᱟᱹᱱᱤᱡ ᱦᱚᱲ ᱦᱚᱸᱠᱚ ᱜᱚᱡ ᱪᱟᱵᱟᱼᱟ ᱟᱫᱚ ᱨᱳᱵᱩᱴ ᱠᱚ ᱛᱟᱦᱮᱱᱟ ᱞᱟᱦᱟᱛᱮ ᱡᱟᱹᱱᱤᱡ ᱠᱷᱟᱱ ᱵᱚᱸᱜᱟ ᱠᱚ ᱛᱟᱦᱮᱸ ᱠᱟᱱᱟ ᱵᱚᱸᱜᱟ ᱠᱚ ᱪᱟᱵᱟᱭᱮᱱᱟ ᱦᱚᱲ ᱠᱚ ᱦᱮᱡ ᱮᱱᱟ, ᱦᱚᱲ ᱨᱳᱵᱳᱴᱮ ᱵᱮᱱᱟᱣ ᱠᱮᱜ ᱠᱚᱣᱟ ᱛᱟᱦᱞᱮ ᱦᱚᱲ ᱠᱚ ᱪᱟᱵᱟᱜᱼᱟ, ᱢᱟᱱᱮ ᱨᱳᱵᱳᱴ ᱨᱮᱱ ᱵᱚᱸᱜᱟ ᱫᱚ ᱦᱚᱲ ᱠᱚ ᱦᱩᱭᱩᱜ ᱠᱟᱱᱟ ᱛᱚ
ᱦᱩᱸ
ᱚᱝᱠᱟᱟ ᱜᱮ ᱟᱵᱚ ᱠᱚ ᱵᱮᱱᱟᱣ ᱠᱮᱜ ᱵᱚᱱᱟ ᱵᱚᱸᱜᱟ ᱵᱚᱸᱜᱟ ᱠᱚ ᱪᱟᱵᱟᱭᱮᱱᱟ ᱟᱵᱚ ᱨᱩᱵᱳᱴ ᱵᱚᱱ ᱵᱮᱱᱟᱣ ᱠᱮᱜ ᱟ ᱟᱵᱚ ᱵᱚᱱ ᱪᱟᱵᱟᱜᱼᱟ ᱱᱚᱝᱠᱟ ᱡᱤᱱᱤᱡ ᱦᱩᱭᱩᱜᱼᱟ ᱫᱤᱱ ᱫᱤᱱ ᱛᱮ ᱟᱫᱚ ᱟᱢᱟᱜ ᱢᱚᱱᱮ ᱪᱮᱫᱞᱮᱠᱟᱭ ᱞᱟᱹᱭᱮᱜᱼᱟ
ᱤᱧᱟᱹᱜ ᱤᱧ ᱦᱚᱸ ᱚᱱᱟᱜᱤᱧ ᱢᱮᱱᱟ ᱱᱮᱛᱟᱨ ᱡᱟᱦᱟᱸ ᱞᱮᱠᱟ ᱧᱮᱞᱚᱜ ᱠᱟᱱᱟ ᱚᱱᱠᱟ ᱜᱮ ᱦᱟᱸᱜ ᱫᱤᱱ ᱛᱮ ᱡᱟᱸᱦᱟᱭ ᱡᱚᱛᱚ ᱜᱮᱛᱚ ᱡᱚᱛᱚ ᱞᱮᱠᱟᱜᱮ ᱱᱮᱛᱟᱨ ᱫᱚ ᱪᱟᱵᱟᱜ ᱠᱟᱱᱟ ᱱᱚᱜᱼᱚᱭ ᱡᱮᱢᱚᱱ ᱟᱨ ᱞᱟᱜᱟᱜᱼᱟ ᱱᱮᱛᱟᱨ ᱫᱚ ᱪᱮᱜᱠᱟᱧ ᱞᱟᱹᱭᱟ ᱞᱟᱦᱟᱛᱮ ᱡᱮᱢᱚᱱ ᱟᱭᱢᱟ ᱨᱚᱠᱚᱢ ᱥᱮ ᱮᱴᱟᱜ ᱨᱚᱠᱚᱢ ᱡᱤᱵᱽᱼᱡᱤᱭᱟᱹᱞᱤ ᱠᱚ ᱛᱟᱦᱮᱸ ᱠᱟᱱᱟ ᱱᱮᱛᱟᱨ ᱦᱚᱸ ᱟᱨᱚ ᱮᱴᱟᱜ ᱨᱚᱠᱚᱢ ᱠᱚ ᱱᱟᱦᱟᱜ ᱩᱝᱠᱩ ᱡᱤᱵᱽ ᱡᱤᱭᱟᱹᱞᱤ ᱠᱚᱦᱚᱸ ᱠᱚ ᱩᱰᱩᱜᱚᱜ ᱠᱟᱱᱟ ᱡᱟᱦᱟᱸ ᱞᱮᱠᱟᱧ ᱧᱮᱞᱫᱟ ᱪᱮᱫᱟᱜ ᱵᱟᱝᱢᱟ ᱞᱟᱦᱟ ᱛᱮ ᱤᱧ ᱡᱚᱠᱷᱚᱱ ᱱᱚᱝᱠᱟ ᱦᱩᱰᱤᱧᱤᱧ ᱛᱟᱦᱮᱸ ᱠᱟᱱᱟ ᱛᱚᱠᱷᱚᱱ ᱦᱩᱰᱤᱧ ᱵᱤᱫᱟᱹᱞ ᱫᱚ ᱱᱟᱜ ᱚᱱᱠᱟ ᱱᱮᱛᱟᱨ ᱫᱚ ᱢᱤᱫ ᱨᱚᱠᱚᱢ ᱩᱝᱠᱩ ᱠᱮᱱᱰᱞᱚᱝ ᱦᱮᱸ ᱢᱮᱱᱟᱜ ᱠᱚᱣᱟ ᱩᱝᱠᱩ ᱫᱚ ᱤᱧ ᱫᱚ ᱦᱩᱰᱤᱧ ᱵᱤᱫᱟᱹᱞ ᱫᱚ ᱵᱟᱝᱤᱧ ᱧᱮᱞ ᱵᱟᱲᱟ ᱟᱠᱟᱫ ᱠᱚᱣᱟ, ᱦᱩᱸ᱾ ᱟᱨ ᱱᱮᱛᱟᱨ ᱦᱚᱸᱜᱼᱚᱭ ᱢᱟᱨᱟᱝ ᱠᱟᱛᱮᱫ ᱜᱮ ᱩᱱᱠᱩ ᱠᱚᱫᱚᱧ ᱧᱮᱞ ᱵᱟᱲᱟᱭ ᱦᱩᱭᱩᱜ ᱠᱟᱱᱟ ᱥᱮ ᱡᱟᱹᱥᱛᱤ ᱤᱫᱤᱜ ᱠᱟᱱᱟ ᱠᱚ ᱫᱤᱱ ᱫᱤᱱ ᱛᱮ ᱢᱟᱱᱮ ᱡᱟᱦᱟᱸᱭ ᱵᱟᱝᱠᱚ ᱛᱮᱦᱮᱸᱜ ᱠᱟᱱᱟ ᱚᱱᱮ ᱚᱝᱠᱟᱱ ᱠᱚ ᱡᱤᱱᱤᱥ ᱛᱟᱢ ᱱᱮᱛᱟᱨ ᱠᱚ ᱵᱮᱱᱟᱜ ᱠᱟᱱᱟ ᱪᱮᱫ ᱦᱩᱸ
ᱦᱩᱸ
ᱟᱨ ᱩᱝᱠᱩ ᱠᱚᱫᱚ ᱮᱢᱚᱱ ᱡᱤᱱᱤᱥ ᱠᱟᱱᱟ ᱠᱚ ᱥᱮ ᱚᱝᱠᱟ ᱞᱟᱹᱭᱟᱠᱚ ᱚᱝᱠᱟ ᱜᱩᱨᱤᱡ ᱢᱟᱸᱫᱮ ᱠᱚᱨᱮᱜ ᱦᱮᱸ ᱥᱮ ᱚᱝᱠᱟ ᱥᱮᱭᱟ ᱡᱤᱱᱤᱥ ᱚᱱᱟ ᱠᱚᱨᱮ ᱜᱮ ᱩᱝᱠᱩ ᱫᱚ ᱡᱟᱹᱥᱛᱤ ᱠᱟᱭᱛᱮᱠᱚ ᱛᱟᱦᱮᱱᱟ ᱢᱮᱱᱠᱷᱟᱱ ᱱᱩᱠᱩ ᱡᱤᱱᱤᱥ ᱫᱚ ᱮᱢᱚᱱ ᱧᱮᱞᱚᱜ ᱠᱟᱱᱟ ᱡᱮ ᱡᱟᱦᱟᱸ ᱢᱟᱱ ᱛᱟᱦᱟᱸ ᱥᱮ ᱚᱲᱟᱜ ᱠᱚᱨᱮ ᱦᱚᱸ ᱵᱚᱞᱚ ᱜᱚᱫᱚᱜ ᱠᱟᱱᱟ ᱠᱚ ᱵᱟᱢ ᱵᱩᱡᱽ ᱫᱟᱲᱮᱭᱟᱠᱚᱣᱟ
ᱟᱪᱪᱷᱟ ᱴᱷᱤᱠ ᱠᱟᱛᱷᱟ ᱜᱮᱢ ᱞᱟᱹᱭ ᱠᱟᱫᱟ ᱪᱮᱫᱟᱜ ᱥᱮ ᱱᱮᱛᱟᱨ ᱫᱤᱱ ᱜᱮ ᱠᱮᱱᱰᱨᱚᱝ ᱫᱚ ᱟᱹᱰᱤ ᱡᱟᱹᱥᱛᱤ ᱠᱚ ᱩᱰᱩᱜᱚᱜᱼᱟ ᱟᱞᱮ ᱥᱮᱫ ᱦᱚᱸ ᱱᱚᱝᱠᱟ ᱟᱹᱰᱤ ᱜᱟᱡ ᱜᱮᱠᱚ